ᱦᱮᱸ, ᱡᱚᱦᱟᱨ ᱜᱮ᱾
ᱟᱪᱪᱷᱟ, ᱟ ᱜᱚᱢᱠᱮ ᱢᱮᱱ ᱫᱚ ᱮᱱ ᱱᱤᱛᱚᱜ ᱫᱚ ᱱᱟᱦᱟᱜ ᱚᱠᱟᱴᱟᱜ ᱥᱟᱛᱟᱢ ᱵᱟᱨᱮ ᱛᱮᱞᱟᱝ ᱨᱚᱯᱚᱲᱟ ᱚᱱᱟᱜᱮ ᱦᱮᱸ ᱢᱮᱱᱛᱮ ᱦᱤᱛ ᱞᱟᱝ ᱜᱟᱯᱟᱞ ᱢᱟᱨᱟᱜᱼᱟ᱾
ᱱᱤᱛᱳᱜ ᱫᱚ ᱚᱠᱟᱨᱤᱧ ᱞᱟᱹᱭᱟ ᱱᱤᱛᱳᱜ ᱫᱚ ᱟᱪᱪᱷᱟ ᱛᱚᱵᱮ ᱟᱯᱮ ᱥᱮᱫ ᱫᱚ, ᱦᱮᱸ ᱞᱟᱹᱭ ᱵᱤᱱ ᱢᱟ᱾
ᱟ ᱟᱪᱪᱷᱟ ᱟᱵᱤᱱ ᱫᱚ ᱜᱚᱢᱠᱮ ᱱᱚᱜ-ᱚᱭ ᱡᱮ ᱱᱤᱛᱚᱜ ᱢᱤᱫᱴᱮᱱ ᱦᱟᱹᱞᱤ ᱡᱩᱣᱟᱹᱱ ᱠᱚᱲᱟ ᱠᱩᱲᱤ ᱱᱤᱛᱚᱜ ᱟᱹᱰᱤ ᱰᱷᱮᱨ ᱠᱟᱹᱭᱛᱮ ᱟᱵᱚ ᱟᱛᱩ ᱟᱛᱩ ᱴᱚᱞᱟ ᱯᱟᱲᱟ ᱠᱚᱨᱮ ᱥᱮ ᱮᱴᱟᱜ ᱠᱚᱨᱮᱱ ᱦᱚ ᱧᱮᱞᱚᱜᱚᱜ ᱠᱟᱱᱟ ᱡᱮ ᱟᱹᱰᱤ ᱠᱚᱢ ᱵᱚᱭᱮᱥ ᱨᱮᱠᱚ ᱵᱟᱯᱞᱟᱜ ᱠᱚᱢ ᱩᱢᱮᱨ ᱨᱮ ᱦᱮ ᱥᱮ ᱵᱟᱝ ᱟᱫᱚ ᱱᱚᱜ-ᱚ ᱱᱚᱣᱟ ᱵᱟᱨᱮ ᱛᱮᱜᱮ ᱠᱟᱹᱴᱤᱡ ᱞᱟᱝ ᱨᱚᱯᱚᱲ ᱞᱮᱱᱠᱷᱟᱱ ᱵᱟᱭ ᱦᱩᱭ ᱠᱚᱜᱼᱟ?
ᱦᱮᱸ ᱜᱟᱱᱚᱜ-ᱟ ᱮᱠᱫᱚᱢ ᱴᱷᱤᱠ ᱮᱠᱫᱚᱢ ᱵᱷᱟᱜᱮ ᱯᱚᱭᱮᱱᱴ ᱵᱤᱱ ᱥᱟᱵ ᱠᱟᱫᱟ᱾
ᱟᱪᱪᱷᱟ ᱦᱳᱭ ᱛᱳ ᱢᱟ ᱟᱢ ᱠᱟᱴᱤᱡ ᱛᱟᱦᱚᱞᱮ ᱨᱚᱲ ᱟᱛᱟᱞᱟᱝ ᱢᱮ᱾
ᱟᱪᱪᱷᱟ ᱛᱚ ᱱᱚᱜᱼᱚᱭ ᱡᱮ ᱟᱛᱳ ᱴᱚᱞᱟ ᱨᱮ ᱪᱮ ᱠᱚᱢ ᱵᱚᱭᱮᱥ ᱠᱚᱲᱟ ᱜᱤᱫᱽᱨᱟᱹ ᱠᱩᱲᱤ ᱜᱤᱫᱽᱨᱟᱹ ᱠᱚ ᱡᱟᱶᱟᱭᱚᱜ ᱠᱟᱱᱟ ᱱᱚᱣᱟ ᱨᱮᱱᱟᱜ ᱫᱚ ᱦᱳᱭᱳᱜ ᱠᱟᱱᱟ ᱟᱞᱤᱧ ᱫᱚ ᱡᱟᱦᱟ ᱞᱮᱠᱟᱛᱮ ᱢᱟᱱᱮ ᱚᱠᱟ ᱴᱷᱮᱱ ᱵᱷᱩᱞ ᱯᱚᱭᱮᱱᱴ ᱫᱚᱞᱤᱧ ᱧᱟᱢ ᱮᱜᱼᱟ ᱵᱷᱩᱞ ᱯᱚᱭᱮᱱᱴ ᱫᱚ ᱱᱚᱣᱟ ᱠᱟᱱᱟ ᱡᱮ ᱟᱭᱳ ᱵᱟᱵᱟ ᱚᱱᱦᱮᱞᱟ᱾ ᱟᱭᱳ ᱵᱟᱵᱟ ᱟᱞᱤᱧ ᱡᱟᱦᱟ ᱞᱮᱠᱟ ᱞᱤᱧ ᱢᱚᱱᱮᱭᱮᱜ-ᱟ ᱦᱮᱸ ᱥᱮ ᱟᱭᱳ ᱵᱟᱵᱟ ᱡᱩᱫᱤ ᱟᱢ ᱟᱭᱳ ᱵᱟᱵᱟ ᱡᱩᱫᱤ ᱟᱢ ᱜᱤᱫᱽᱨᱟᱹ ᱵᱟᱢ ᱵᱟᱠᱛᱚ ᱭᱮᱭᱟ ᱥᱮ ᱜᱤᱫᱽᱨᱟᱹ ᱠᱟᱹᱡ ᱵᱟᱢ ᱵᱚᱛᱚᱨ ᱦᱚᱪᱚ ᱠᱟᱭᱟ᱾ ᱥᱮ ᱡᱩᱫᱤ ᱜᱤᱫᱽᱨᱟᱹ ᱜᱮ ᱟᱭᱳ ᱵᱟᱵᱟ ᱵᱟᱭ ᱵᱚᱛᱚᱨ ᱟᱢᱟ ᱛᱟᱦᱚᱞᱮ ᱟᱭᱳ ᱵᱟᱵᱟ ᱜᱮ ᱵᱟᱝ ᱠᱟᱱᱟᱢ᱾ ᱟᱢ ᱡᱩᱫᱤᱢ ᱵᱚᱛᱚᱨ ᱦᱚᱪᱚ ᱠᱟᱭᱟ ᱥᱮ ᱡᱮ ᱵᱟᱝᱜᱮ ᱞᱟᱹᱭᱟᱭ ᱡᱮ ᱤᱧ ᱵᱟᱵᱟ ᱫᱚᱭ ᱱᱚᱝᱠᱟᱱᱟ ᱵᱚᱛᱚᱨ ᱱᱚᱝᱠᱟᱭ ᱨᱟᱹᱜᱤᱭᱟ ᱡᱮ ᱱᱚᱣᱟ ᱫᱚ ᱵᱟᱹᱲᱤᱡ ᱠᱟᱹᱢᱤ ᱵᱟᱹᱧ ᱠᱚᱨᱟᱣᱟ᱾
ᱦᱳᱭ ᱦᱳᱭ᱾
ᱵᱟ ᱟᱨ ᱡᱚᱫᱤ ᱜᱤᱫᱽᱨᱟᱹ ᱠᱚᱜᱮ ᱵᱟᱵᱚᱱ ᱥᱟᱥᱚᱱ ᱠᱚᱣᱟ ᱟᱵᱚᱜᱮ ᱥᱮ ᱟᱭᱳ ᱵᱟᱵᱟ ᱜᱮ ᱛᱚ ᱜᱤᱫᱽᱨᱟᱹ ᱠᱚᱫᱚ ᱚᱱᱠᱟ ᱜᱮ ᱟᱠᱚ ᱛᱮᱠᱚ ᱵᱟᱹᱲᱤᱡᱚᱜᱼᱟ ᱦᱮ ᱥᱮ ᱥᱟᱶᱛᱮ ᱚᱞᱚᱜ ᱯᱟᱲᱦᱟᱣ ᱪᱮᱱ ᱡᱩᱫᱤ ᱵᱟᱵᱚᱱ ᱞᱟᱦᱟ ᱤᱫᱤ ᱠᱚᱣᱟ ᱥᱮ ᱚᱞᱚᱜ ᱯᱟᱲᱦᱟᱣ ᱡᱩᱫᱤ ᱵᱟᱵᱚᱱ ᱢᱮᱛᱟᱜ ᱠᱚᱣᱟ ᱡᱮ ᱚᱞᱚᱜ ᱯᱟᱲᱦᱟᱣ ᱢᱮ ᱵᱟᱵᱩ ᱡᱩᱫᱤ ᱡᱟᱦᱟᱱᱟᱜ ᱴᱟᱭᱤᱢ ᱨᱮ ᱵᱮᱥᱛᱚ ᱵᱟᱵᱚᱱ ᱫᱚᱦᱚ ᱠᱟᱠᱚᱣᱟ ᱜᱤᱫᱽᱨᱟᱹ ᱩᱱᱠᱩ ᱚᱴᱚᱢᱮᱴᱤᱠ ᱵᱟᱹᱲᱤᱡ ᱥᱮᱫ ᱠᱚ ᱪᱟᱞᱟᱜᱼᱟ ᱚᱴᱚᱢᱮᱴᱤᱠ ᱵᱟᱹᱲᱤᱡ ᱥᱮᱫ᱾ ᱡᱟᱦᱟᱱᱟᱜ ᱨᱮᱜᱮ ᱜᱤᱫᱽᱨᱟᱹ ᱫᱚ ᱵᱮᱥᱛᱚ ᱠᱟᱠᱚ ᱵᱮᱥᱛᱚ ᱨᱮᱜᱮ ᱫᱚᱦᱚ ᱠᱟᱠᱚ ᱦᱩᱭᱩᱜᱼᱟ, ᱡᱮᱢᱚᱱ ᱡᱟᱦᱟᱱᱟᱜ ᱜᱮ ᱡᱮᱢᱚᱱ ᱠᱷᱮᱞᱟ ᱫᱷᱩᱞᱟ ᱛᱟᱢ ᱚᱞᱚᱜ ᱯᱟᱲᱦᱟᱣ ᱛᱟᱢ ᱡᱟᱦᱟᱱᱟᱜ ᱨᱮᱜᱮ ᱵᱮᱥᱛᱚ ᱨᱮ᱾ ᱛᱟᱦᱚᱞᱮ ᱜᱤᱫᱽᱨᱟᱹ ᱚᱱᱟ ᱜᱮ ᱢᱚᱱᱮ ᱜᱮ ᱵᱟᱭ ᱢᱚᱱᱮᱭᱟ᱾ ᱚᱱᱚ ᱚᱱᱠᱟ ᱞᱮᱠᱟ ᱟᱞᱤᱧᱟᱜ ᱢᱮᱱ ᱫᱚ᱾
ᱜᱚᱝᱠᱮ ᱡᱟᱠ ᱢᱤᱫᱴᱮᱱ ᱱᱟᱯᱟᱭ ᱮᱱ ᱢᱤᱫᱴᱮᱱ ᱞᱟᱹᱭ ᱠᱮᱫᱟ ᱵᱮᱱ᱾ ᱟᱫᱚ ᱜᱚᱝᱠᱮ ᱱᱟᱦᱟᱜ ᱢᱮᱱ ᱫᱚ ᱟᱞᱮ ᱥᱮᱫ ᱫᱚ ᱡᱟᱦᱟ ᱞᱮᱠᱟ ᱧᱮᱞᱚᱜ ᱠᱟᱱᱟ ᱢᱮᱱ ᱫᱚ ᱢᱟᱱᱮ ᱱᱤᱛᱳᱜ ᱟᱞᱮ ᱫᱤᱥᱚᱢ ᱥᱮᱫ ᱨᱮᱱᱟᱜ
ᱦᱩᱸ ᱦᱩᱸ᱾
ᱜᱚᱝᱠᱮ ᱱᱤᱛᱳᱜ ᱫᱚ ᱱᱟᱦᱟᱜ ᱢᱮᱱ ᱫᱚ ᱟᱞᱮ ᱥᱮᱫ ᱫᱚ ᱱᱟᱦᱟᱜ ᱮᱻ ᱞᱟᱹᱭ ᱜᱟᱱᱚᱜᱼᱟ ᱜᱚᱝᱠᱮ ᱚᱞᱚᱜ ᱯᱟᱲᱦᱟᱜ ᱞᱮ ᱢᱟᱱᱮ ᱠᱷᱩᱵᱤᱭ-ᱴᱟ ᱜᱮᱞᱮ ᱱᱟᱪᱟᱨ ᱧᱚᱜ ᱜᱮᱭᱟ ᱢᱟᱱᱮ ᱱᱤᱭᱟᱹ ᱫᱷᱟᱨᱮ ᱫᱚᱼᱼ
ᱟᱪᱪᱷᱟ ᱟᱪᱪᱷᱟ
ᱟᱫᱚ ᱟᱠᱟ ᱜᱚᱢᱠᱮ ᱱᱤᱭᱟᱹ ᱠᱷᱟᱹᱛᱤᱨ ᱛᱮᱞᱮ ᱪᱟᱨᱟ ᱢᱟᱱᱮ ᱥᱮᱫᱟᱭ ᱦᱟᱯᱲᱟᱢ ᱠᱚ ᱮ ᱡᱚᱢᱤ ᱡᱟᱭᱜᱟ ᱫᱚᱱ ᱫᱤᱞᱳᱛ ᱫᱚ ᱢᱮᱱᱟᱜ ᱜᱮᱭᱟ ᱢᱮᱱ ᱠᱷᱟᱱᱼᱼ ᱟᱞᱮ ᱟᱹᱛᱩ ᱴᱚᱞᱟᱨᱮ ᱱᱤᱭᱟᱹ ᱢᱟᱱᱮ ᱱᱤᱝᱠᱟᱹ ᱧᱮᱞᱚᱜᱼᱟ ᱡᱮᱼᱼ ᱟᱭᱳ ᱵᱟᱵᱟ ᱡᱩᱫᱤ ᱦᱳᱭᱛᱳ ᱵᱟᱭ ᱚᱞ ᱯᱟᱲᱦᱟᱣ ᱛᱟᱦᱚᱞᱮ ᱩᱱᱤ ᱜᱤᱫᱽᱨᱟᱹ ᱦᱚ ᱵᱟᱭ ᱚᱞ ᱯᱟᱲᱦᱟᱣ ᱟᱠᱟᱱᱟ᱾
ᱚ ᱟᱪᱪᱷᱟ ᱟᱪᱪᱷᱟ
ᱟᱨ ᱛᱟᱨ ᱯᱚᱨᱮ ᱜᱚᱢᱠᱮ ᱟᱭᱳ ᱵᱟᱵᱟᱜ-ᱟ ᱦᱚ ᱠᱳᱱᱳ ᱴᱷᱤᱠ ᱴᱷᱤᱠᱟᱹᱱ ᱵᱟᱱᱩᱜᱼᱟ᱾ ᱯᱩᱨᱩ ᱼᱼ ᱫᱚᱢᱮ ᱰᱷᱮᱨ ᱠᱚ ᱢᱮᱱ ᱫᱚ ᱱᱮᱥᱟ ᱯᱟᱹᱱᱤ ᱠᱚᱼᱼ ᱢᱟᱱᱮ ᱢᱟᱱᱮ ᱱᱮᱥᱟ ᱯᱟ. ᱱᱤ ᱫᱟᱠᱚ ᱟᱹᱰᱤ ᱰᱷᱮᱨ
ᱦᱮ ᱦᱮ ᱦᱮ
ᱟᱨ ᱛᱟᱦᱚᱞᱮ ᱜᱚᱢᱠᱮ ᱱᱮᱥᱟ ᱯᱟᱹᱱᱤ ᱡᱩᱫᱤ ᱦᱩᱭᱩᱜᱼᱟ ᱛᱟᱦᱚᱞᱮ ᱚᱠᱟ ᱞᱮᱠᱟ ᱨᱮ ᱱᱟᱜ ᱢᱮᱱ ᱫᱚ ᱩᱱᱤ ᱫᱚ ᱢᱮᱱ ᱫᱚ ᱮ ᱢᱤᱫᱴᱮᱱ ᱜᱤᱫᱽᱨᱟᱹ ᱥᱮ ᱢᱤᱫᱴᱮᱱ ᱦᱩᱰᱤᱧ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱩᱱᱤ ᱫᱚ ᱟᱨᱹᱹᱹ ᱪᱟᱪᱳ ᱠᱟᱛᱮᱫ ᱮ ᱨᱟᱠᱟᱵ ᱟᱛᱮ ᱩᱱᱤ ᱫᱚ ᱢᱟᱱᱮ ᱢᱤᱫᱴᱤᱱ ᱱᱟᱯᱟᱭ ᱡᱟᱭᱜᱟ ᱨᱮ ᱢᱤᱫᱴᱮᱱ ᱥᱮᱴᱮᱨ ᱮᱟᱭ ᱦᱮ ᱥᱮ ᱵᱟᱝ
ᱦᱮ ᱮᱠᱫᱚᱢ ᱴᱷᱤᱠ ᱠᱟᱛᱷᱟ ᱵᱤᱱ ᱞᱟᱹᱭ ᱟᱠᱟᱫᱟ ᱱᱚᱣᱟ ᱢᱤᱫᱴᱟᱝ ᱢᱩᱞ ᱯᱚᱭᱮᱱ ᱹᱹᱹ
ᱦᱳᱭ ᱜᱚᱢᱠᱮ ᱟᱫᱚ ᱚᱱᱮ ᱚᱱᱟᱜ ᱜᱮ ᱢᱤᱫᱴᱮᱱ ᱚᱲᱟᱜ ᱨᱮᱱᱟᱜ ᱡᱩᱫᱤ ᱜᱚᱢᱠᱮ ᱢᱩᱞ ᱠᱷᱩᱱᱴᱤ ᱥᱮ ᱥᱚᱛᱛᱟ ᱞᱮᱠᱟ ᱡᱩᱫᱤ ᱱᱟᱯᱟᱭ ᱵᱟᱝ ᱛᱟᱦᱮᱸᱱᱟ ᱛᱟᱦᱚᱞᱮ ᱜᱚᱢᱠᱮ ᱪᱮᱛᱟᱱ ᱨᱮᱱᱟᱜ ᱡᱟᱦᱟᱸ ᱛᱤᱱᱟᱹᱜ ᱱᱟᱯᱟᱭ ᱢᱤᱫᱴᱮᱱ ᱢᱮᱱᱫᱚ ᱤᱴᱟᱹᱛᱮ ᱢᱮᱱᱫᱚ ᱤᱧᱫᱚ ᱮᱥᱮᱫᱮᱫ ᱟᱨ ᱥᱮ ᱮᱥᱯᱮᱥᱴᱟᱨ ᱛᱮ ᱮᱥᱮᱫ ᱜᱚᱝᱠᱮ ᱚᱱᱟ ᱦᱚᱸᱚᱸ ᱢᱤᱫ ᱫᱤᱱ ᱫᱚ ᱧᱩᱨᱩ ᱠᱟᱛᱮ ᱨᱟᱯᱩᱫ
ᱧᱩᱨᱩ ᱨᱟᱹᱯᱩᱚᱜ ᱜᱮᱭᱟ ᱮᱠᱫᱚᱢ ᱢᱩᱞ ᱠᱟᱛᱷᱟ ᱫᱚ ᱦᱩᱭᱩᱜ ᱠᱟᱱᱟ ᱦᱮᱸ ᱢᱩᱞ ᱠᱟᱛᱷᱟ ᱫᱚ ᱦᱩᱭᱩᱜ ᱠᱟᱱᱟ ᱞᱟᱛᱟᱨ ᱞᱟᱛᱟᱨ ᱨᱮᱱᱟᱜ ᱠᱷᱩᱱᱴᱤᱟᱹ ᱜᱮ ᱥᱚᱠᱛᱚᱭ ᱦᱩᱭᱩᱜᱼᱟ ᱵᱟᱝᱟ᱾
ᱦᱳᱭ ᱦᱳᱭ ᱦᱳᱭ ᱦᱳᱭ ᱢᱩᱞ ᱠᱷᱩᱱᱴᱤ ᱟᱫᱚ ᱦᱟᱜ ᱜᱚᱝᱠᱮ ᱚᱱᱮ ᱚᱱᱠᱟ ᱜᱮ ᱟᱨ ᱢᱟᱱ ᱧᱮᱞᱚᱜᱚᱜ ᱠᱟᱱᱟ ᱞᱟᱦᱟ ᱛᱮᱫᱚ ᱢᱟᱱᱮ ᱟᱛᱳ ᱴᱚᱞᱟ ᱠᱚᱨᱮᱫ ᱦᱚᱭᱛᱳ ᱚᱞ ᱯᱟᱲᱦᱟᱣ ᱦᱚᱸ ᱢᱟᱱᱮ ᱢᱤᱫ ᱵᱟᱨ ᱦᱚᱲ ᱠᱚ ᱚᱞ ᱯᱟᱲᱦᱟᱜ ᱠᱟᱱ ᱛᱟᱦᱮᱸ ᱛᱟᱦᱮᱱᱟ ᱟᱫᱚ ᱱᱤᱛᱚᱜ ᱫᱚ ᱟᱨᱚ ᱰᱷᱮᱨ ᱠᱟᱭᱛᱮ ᱧᱮᱞᱚᱜ ᱠᱟᱱᱟ ᱚᱱᱮ ᱮ ᱢᱮᱱᱫᱚ ᱯᱟᱛᱟ ᱪᱷᱟᱛᱟ ᱠᱚ ᱫᱟᱬᱟᱱᱟ ᱟᱹᱰᱤ ᱰᱷᱹᱮᱨ ᱦᱟᱜ ᱢᱮᱱᱫᱚ ᱱᱤᱭᱟᱹ ᱠᱚᱨᱮ ᱫᱚ
ᱦᱩᱸ
ᱟᱨ ᱵᱟᱯᱞᱟ ᱵᱤᱦᱟᱹ ᱠᱚᱨᱮᱫ ᱦᱚᱸ ᱟᱹᱰᱤ ᱰᱷᱮᱨ ᱠᱚ ᱫᱟᱬᱟᱱᱟ᱾
ᱟᱪᱪᱷᱟ
ᱟᱫᱚ ᱩᱱᱠᱩ ᱦᱳᱭᱛᱳ ᱢᱤᱫᱴᱮᱱ ᱵᱟᱨᱭᱟ ᱜᱤᱫᱽᱨᱟᱹ ᱡᱩᱫᱤ ᱱᱟᱯᱟᱭ ᱧᱚᱜ ᱜᱤᱫᱽᱨᱟᱹ ᱠᱚ ᱛᱟᱦᱮᱸᱱᱟ ᱦᱟᱜ ᱟᱫᱚ ᱡᱚᱠᱷᱚᱱ ᱱᱟᱜ ᱤᱧᱟᱜ ᱢᱮᱱᱫᱚ ᱟᱭᱳᱼ ᱵᱟᱵᱟ ᱦᱳᱭᱛᱳ ᱡᱟᱦᱟᱸᱭ ᱨᱮᱱ ᱮ ᱯᱟᱲᱦᱟᱜ ᱠᱟᱱᱟ ᱩᱱᱤ ᱜᱤᱫᱽᱨᱟᱹ ᱡᱩᱫᱤ ᱩᱱᱤ ᱢᱤᱫᱴᱮᱱ ᱵᱟᱹᱲᱤᱡ ᱜᱤᱫᱽᱨᱟᱹ ᱥᱟᱞᱟᱜ ᱮ ᱢᱮᱥᱟᱜᱼᱟ ᱛᱟᱦᱮᱱᱟᱜ ᱜᱚᱢᱠᱮ ᱩᱱᱤ ᱫᱚ ᱢᱮᱱᱫᱚ ᱱᱟᱯᱟᱭ ᱰᱟᱦᱟᱨ ᱫᱚ ᱼ ᱱᱟᱜ ᱵᱟᱹᱜᱤᱭᱟ ᱛᱟᱭ ᱠᱟᱱᱟ᱾
ᱦᱮᱸ ᱮᱠᱫᱚᱢ ᱵᱟᱹᱜᱤ ᱡᱚᱛᱟ ᱠᱟᱱᱟ᱾
ᱦᱳᱭ ᱰᱟᱦᱟᱨ ᱫᱚ ᱱᱟᱜ ᱵᱚᱫᱚᱞ ᱮᱫᱟ᱾
ᱦᱩᱸ ᱦᱩᱸ
ᱟᱨ ᱛᱟᱨᱯᱚᱨᱮ ᱜᱚᱢᱠᱮ ᱱᱚᱜᱼᱚᱭ ᱦᱟᱺᱰᱤ ᱯᱟᱣᱨᱟᱹ ᱢᱟ ᱢᱮᱱᱟᱜ ᱜᱮ
ᱦᱮᱸ ᱛᱚ ᱢᱮᱱᱟᱜ ᱜᱮ
ᱦᱳᱭ ᱢᱤᱫᱴᱮᱱ ᱜᱤᱫᱽᱨᱟᱹ ᱡᱩᱫᱤ ᱦᱳᱭᱛᱳ ᱵᱟᱭ ᱧᱩᱭ ᱜᱮᱭᱟ ᱢᱮᱱᱠᱷᱟᱱ ᱩᱱᱤ ᱡᱩᱫᱤ ᱚᱱᱠᱟᱱ ᱜᱤᱫᱽᱨᱟᱹ ᱥᱟᱞᱟᱜ ᱡᱩᱫᱤ ᱢᱤᱫ ᱱᱮᱥᱟ ᱯᱟᱹᱱᱤ ᱜᱤᱫᱽᱨᱟᱹ ᱥᱟᱞᱟᱜ ᱮ ᱜᱟᱛᱮ ᱜᱟᱛᱮ ᱜᱚᱫᱚᱜᱼᱟ᱾ ᱛᱟᱦᱚᱞᱮ ᱩᱱᱤ ᱫᱚ ᱜᱚᱢᱠᱮ ᱮ ᱡᱟᱦᱟᱸ ᱛᱤᱱᱟᱹᱜ ᱞᱟᱹᱭ ᱨᱮᱦᱚᱸ ᱥᱮ ᱡᱟᱦᱟᱸ ᱞᱮᱠᱟ ᱠᱚ ᱞᱟᱹᱭ ᱨᱮᱦᱚᱸ ᱜᱚᱝᱠᱮ ᱩᱱᱤ ᱫᱚᱚᱭ ᱵᱮᱵᱚᱦᱟᱨᱮᱫ ᱜᱮᱭᱟᱭ
ᱦᱮᱸ ᱵᱮᱯᱚᱜ ᱡᱟᱦᱟᱸ ᱛᱤᱱᱟᱹᱜ ᱜᱮ ᱞᱟᱹᱭ ᱠᱟᱛᱮ ᱦᱮᱸ ᱟᱨ ᱟᱨ ᱛᱤ ᱨᱮ ᱵᱟᱭ ᱵᱮᱵᱚᱦᱟᱨᱟ ᱜᱤᱫᱽᱨᱟᱹ ᱜᱤᱫᱽᱨᱟᱹ ᱫᱚ ᱛᱤ ᱨᱮ ᱵᱟᱭ ᱵᱮᱵᱚᱦᱟᱨᱟ ᱜᱤᱫᱽᱨᱟᱹ ᱡᱩᱫᱤ ᱠᱟᱹᱡ ᱮ ᱥᱮᱭᱟᱱ ᱧᱚᱜᱚᱜᱼᱟ ᱥᱮ ᱪᱮᱴᱷᱟ ᱧᱚᱜᱼ ᱟᱭ ᱥᱮ ᱵᱚᱭᱮᱥ ᱠᱚ ᱵᱟᱲᱛᱤ ᱠᱚᱜ ᱛᱟᱭᱟ ᱡᱟᱦᱟᱸᱭ ᱜᱤᱫᱽᱨᱟᱹ ᱡᱩᱫᱤ ᱵᱩᱡᱷᱟᱹᱣ ᱟᱭ ᱚᱱᱠᱟᱱ ᱜᱤᱫᱽᱨᱟᱹ ᱫᱚ ᱵᱟᱝ ᱠᱚ ᱧᱩᱭᱼᱟ ᱦᱮᱸ ᱥᱮ
ᱦᱮᱸ ᱦᱮᱸ ᱦᱮᱸ ᱡᱮ ᱥᱟᱱᱟᱢ ᱜᱤᱫᱽᱨᱟᱹ ᱠᱚ ᱧᱩᱭᱟ ᱚᱱᱠᱟ ᱫᱚ ᱵᱟᱝ ᱠᱟᱱᱟ ᱚᱱᱟ ᱢᱚᱫᱽᱫᱷᱮ ᱨᱮ ᱛᱟᱦᱮᱸᱱ ᱜᱮᱭᱟ ᱦᱮᱸ ᱵᱟᱝ? ᱟᱫᱚ ᱜᱚᱝᱠᱮ ᱱᱚᱜ-ᱱᱚᱝᱠᱟ ᱦᱳᱭᱛᱳ ᱮᱸ ᱢᱟᱱᱮ ᱟᱨᱚ ᱚᱱᱠᱟ ᱦᱚᱸ ᱧᱮᱞᱚᱜ ᱠᱟᱱᱟ ᱜᱚᱝᱠᱮ ᱦᱳᱭᱛᱳ ᱡᱟᱦᱟᱸᱭ ᱨᱮᱱᱟᱜ ᱟᱭᱳ ᱵᱟᱵᱟ ᱠᱟᱹᱴᱤᱡ ᱢᱚᱴᱟᱢᱩᱴᱤ ᱳᱭ ᱞᱟᱭᱤᱱ ᱨᱮ ᱩ ᱢᱟᱱᱮ ᱫᱚᱦᱚ ᱨᱮᱱᱟᱜ ᱠᱤᱱ ᱨᱤᱠᱟᱹᱭᱫᱟ ᱥᱮ ᱚᱞ ᱯᱟᱲᱦᱟᱣ ᱨᱮᱱᱟᱜ ᱠᱤᱱ ᱨᱤᱠᱟᱹᱭᱫᱟ ᱢᱮᱱᱠᱷᱟᱱ ᱚᱱᱟ ᱡᱟᱭᱜᱟ ᱨᱮᱫᱚ ᱧᱮᱞᱚᱜ ᱠᱟᱱᱟ ᱜᱚᱝᱠᱮ ᱩᱱᱤ ᱜᱤᱫᱽᱨᱟᱹ ᱜᱮ ᱵᱟᱭ ᱨᱤᱠᱟᱹᱭᱫᱟ ᱚᱞ ᱯᱟᱲᱦᱟᱣ ᱨᱮᱱᱟᱜ ᱱᱚ-ᱱᱚᱣᱟ ᱧᱮᱞᱚᱜ ᱦᱳᱭ, ᱱᱚᱜᱼᱚ ᱱᱚᱣᱟ ᱠᱚ ᱟᱵᱚ ᱜᱚᱝᱠᱮ ᱟᱨ ᱱᱚᱜᱼᱚᱭ ᱚᱱᱮ ᱚᱱᱠᱟ ᱤᱛᱩᱱ ᱟᱥᱲᱟ ᱦᱚᱭᱛᱳ ᱪᱟᱞᱟᱜ ᱠᱟᱱᱟ ᱠᱚ ᱢᱳᱵᱟᱭᱤᱞ ᱠᱚᱠᱚ ᱠᱷᱚᱡᱚᱜ ᱠᱟᱱᱟ ᱚᱱᱮ ᱢᱤᱫᱴᱮᱱ ᱚᱱ ᱤᱭᱟᱹ ᱚᱱᱞᱟᱭᱤᱱ ᱠᱮᱞᱟᱥ ᱢᱮᱱᱛᱮᱱ ᱚᱱᱟ ᱠᱚᱦᱚᱸ ᱦᱩᱭ ᱵᱟᱲᱟᱭᱱᱟ ᱩᱱ ᱥᱚᱢᱚᱭ ᱢᱟ ᱜᱚᱢᱠᱮ ᱟᱨ ᱰᱷᱮᱨ ᱠᱟᱭᱛᱮ ᱧᱮᱞᱱᱟ ᱫᱚᱢᱮ ᱠᱚ ᱵᱟᱯᱞᱟ ᱵᱟᱲᱟᱭᱱᱟ
ᱦᱮᱸ ᱩᱱ ᱥᱚᱢᱚᱭ ᱜᱮ ᱫᱚᱢᱮ ᱠᱚ ᱵᱟᱯᱞᱟ ᱵᱟᱲᱟᱭᱱᱟ, ᱚᱱ ᱚᱱᱞᱟᱭᱤᱱ ᱠᱷᱟᱹᱛᱤᱨ ᱛᱮᱜᱮ ᱛᱚ ᱟᱹᱰᱤ ᱟᱢᱫᱟ ᱜᱤᱫᱽᱨᱟᱹ ᱫᱚ ᱯᱷᱳᱱ ᱫᱚᱠᱚ ᱦᱟᱛᱟᱣ ᱠᱟᱣᱱᱟ ᱟᱨ ᱱᱚᱛᱮ ᱫᱚ ᱚᱱᱞᱟᱭᱤᱱ ᱠᱞᱟᱥ ᱫᱚ ᱵᱟᱠᱚ ᱠᱚᱨᱟᱣᱮᱫᱼᱟ, ᱱᱚᱛᱮ ᱫᱚ
ᱦᱳᱭ ᱵᱟᱠᱚ ᱠᱚᱨᱟᱣᱫᱟ ᱟᱨ ᱚᱱᱮ ᱟᱭᱳ ᱵᱟᱵᱟ ᱢᱟ ᱦᱚᱭᱛᱳ ᱥᱟᱱᱟᱢ ᱦᱚᱲ ᱨᱮᱱ ᱫᱚ ᱴᱷᱤᱠ ᱵᱟᱠᱚ ᱛᱟᱦᱮᱸᱱᱟ ᱥᱮ ᱵᱟᱠᱚ ᱵᱩᱡᱟ ᱠᱟᱹᱴᱤᱡ ᱠᱚ ᱱᱟᱪᱟᱨ ᱧᱚᱜ ᱜᱮᱭᱟ ᱚᱞ ᱯᱟᱲᱦᱟᱣ ᱥᱮᱫ ᱛᱮ, ᱟᱫᱚ
ᱵᱟᱹᱵᱩ ᱫᱚ ᱫᱚᱢᱮ ᱯᱟᱲᱦᱟᱜ ᱠᱟᱱᱟᱭ ᱡᱮ ᱱᱚᱣᱟ ᱠᱤᱨᱤᱧᱟᱭ ᱦᱩᱭᱩᱜᱼᱟ
ᱦᱮᱸ ᱯᱷᱳᱱ ᱠᱤᱨᱤᱧᱟᱭ ᱦᱩᱭᱩᱜᱼᱟ, ᱦᱳᱭ ᱟᱫᱚ ᱜᱚᱢᱠᱮ ᱢᱮᱱᱫᱚ ᱨᱤᱪᱟᱨᱡᱽ ᱨᱮᱱᱟᱜ ᱴᱟᱠᱟ ᱫᱚ ᱦᱤᱭᱛᱳ, ᱢᱮᱱᱫᱚ ᱨᱤᱪᱟᱨᱡᱽ ᱨᱮᱱᱟᱜ ᱠᱟᱹᱣᱰᱤ ᱫᱚ ᱦᱳᱭᱛᱳ ᱴᱷᱤᱠ ᱥᱚᱢᱚᱭ ᱨᱮ ᱩᱱᱤ ᱜᱤᱫᱽᱨᱟᱹ ᱠᱚ ᱮᱢᱟᱭ ᱠᱟᱱᱟ ᱢᱮᱱᱠᱷᱟᱱ ᱩᱱᱤ ᱜᱤᱫᱽᱨᱟᱹ ᱫᱚᱭ ᱪᱤᱠᱟᱹᱭ ᱫᱟᱭ ᱦᱚᱭ ᱛᱚ ᱮᱸ ᱢᱤᱫ ᱵᱚᱸᱜᱟ ᱨᱮᱱᱟᱜ ᱨᱤᱪᱟᱨᱡᱽ ᱨᱮᱱᱟᱜ ᱯᱚᱭᱥᱟ ᱠᱚ ᱮᱢᱟᱭ ᱠᱟᱱᱟ ᱟᱨ ᱚᱱᱟ ᱠᱷᱚᱱ ᱫᱚ ᱦᱚᱭᱛᱳ ᱮᱠᱥᱚ ᱴᱟᱠᱟ ᱫᱚ ᱠᱚᱢᱮ ᱨᱤᱪᱟᱨᱡᱽᱫᱟ ᱟᱨ ᱚᱱᱟ ᱠᱚᱫᱚ ᱦᱚᱭᱛᱳ ᱦᱟᱱᱮ ᱮᱴᱟᱜ ᱦᱟᱱᱟ ᱱᱤᱭᱟᱹ ᱠᱚᱛᱮᱫ ᱮ ᱞᱟᱜᱟᱣᱫᱟ
ᱦᱮᱸ ᱦᱮᱸ
ᱫᱟᱬᱟᱱ ᱠᱚᱨᱮ ᱦᱟᱱᱟ ᱱᱤᱭᱟᱹ ᱠᱚᱨᱮ ᱟᱨ ᱦᱚᱭᱛᱳ ᱚᱠᱚᱭ ᱥᱟᱞᱟᱜ ᱨᱚᱯᱚᱲ ᱠᱟᱱᱟ ᱵᱟᱭ ᱨᱚᱲ ᱠᱚ ᱵᱟᱭ ᱨᱚᱯᱚᱲ ᱠᱟᱱᱟ ᱚᱱᱟ ᱚᱱᱟ ᱧᱮᱞ ᱞᱟᱹᱜᱤᱫ ᱦᱚᱛᱚ ᱜᱚᱢᱠᱮ ᱦᱚᱲᱢᱟ ᱵᱟᱹᱱᱩᱜ ᱠᱚᱣᱟ ᱟᱫᱚ ᱱᱚᱜ-ᱚ ᱱᱚᱝᱠᱟ ᱧᱮᱞᱚᱜᱚᱜ ᱠᱟᱱᱟ ᱟᱫᱚ ᱚᱠᱟ ᱞᱮᱠᱟᱨᱮ ᱱᱚᱜ-ᱚ ᱱᱚᱣᱟ ᱠᱟᱹᱴᱤᱡ ᱵᱚᱱ ᱠᱚᱢᱟ ᱚᱱᱟᱜᱮ
ᱠᱚᱢ ᱵᱚᱞᱛᱮ ᱫᱚ ᱦᱟᱸᱜ ᱟᱹᱞᱤᱧᱟᱜ ᱡᱟᱦᱟᱸ ᱞᱮᱠᱟ ᱞᱤᱧ ᱢᱮᱱᱟ ᱟᱹᱞᱤᱧᱟᱜ ᱡᱟᱦᱟᱸ ᱟᱹᱞᱤᱧ ᱟᱜ ᱯᱚᱨᱤᱥ ᱯᱚᱨᱤᱥᱛᱷᱤᱛᱤᱧ ᱧᱮᱞ ᱟᱹᱜᱩ ᱠᱟᱫᱟ ᱟᱞᱤᱧᱟᱜ ᱯᱚᱨᱤᱥᱛᱷᱤᱛᱤ ᱟᱫᱚ ᱟᱲᱮ ᱯᱟᱥᱮ ᱨᱮᱱᱟᱜ ᱯᱚᱨᱤᱥᱛᱷᱤᱛᱤ ᱦᱮᱸᱥᱮ ᱟᱹᱞᱤᱧᱟᱜ ᱯᱚᱨᱤᱥᱛᱷᱤᱛᱤ ᱯᱚᱨᱤᱥᱛᱤᱛᱷᱤ ᱫᱚ ᱢᱟᱱᱮ ᱟᱹᱞᱤᱧ ᱮᱢᱚᱱ ᱤᱧ ᱵᱟ ᱞᱤᱧ ᱵᱚᱛᱚᱨᱟᱭ ᱛᱟᱦᱮᱸᱫ ᱪᱮᱫ ᱞᱤᱧ ᱢᱮᱱᱟ ᱟᱞᱤᱧ ᱮᱢᱚᱱ ᱞᱤᱧ ᱵᱚᱛ ᱵᱚᱛᱚᱨᱟᱭ ᱛᱟᱦᱮᱼᱟ
ᱦᱳᱭ
ᱡᱮ ᱡᱩᱫᱤ ᱠᱚᱭᱚᱜ ᱠᱟᱫ ᱞᱤᱧᱟᱹ ᱡᱟᱦᱟᱸ ᱨᱮᱜᱮ ᱡᱩᱫᱤ ᱵᱟᱯᱞᱟ ᱚᱲᱟᱜ ᱞᱤᱧ ᱪᱟᱞᱟᱣ ᱠᱟᱱᱟ ᱦᱮᱸᱥᱮ ᱟᱡ ᱦᱚᱸ ᱪᱟᱞᱟᱜ ᱜᱮᱭᱟ ᱟᱫᱚ, ᱟᱫᱚ ᱟᱞᱮ ᱨᱮᱱ ᱵᱚᱝᱥᱚ ᱠᱚᱴᱷᱮᱱ ᱜᱮ ᱵᱟᱯᱞᱟ ᱚᱲᱟᱜ ᱪᱟᱞᱟᱣ ᱵᱟᱲᱟ ᱦᱩᱭᱩᱜ ᱜᱮᱭᱟ ᱛᱚ
ᱦᱳᱭ ᱦᱳᱭ
ᱟᱫᱚ ᱚᱸᱰᱮ ᱞᱤᱧ ᱪᱟᱞᱟᱣ ᱜᱚᱫᱚᱜ ᱠᱷᱟᱱ ᱜᱮ ᱟᱞᱤᱧ ᱤᱧ ᱵᱟ ᱫᱚ ᱮᱢᱚᱱ ᱨᱟᱹᱜᱤᱭᱟ ᱥᱮ ᱟᱨ ᱯᱟᱹᱣᱨᱟᱹ ᱦᱚᱸ ᱫᱚᱢᱮ ᱧᱩᱭ ᱛᱟᱦᱮᱸᱜᱼᱮᱸ ᱟᱨ ᱨᱟᱜᱤ ᱦᱚᱸ ᱚᱱᱠᱟ ᱜᱮ ᱨᱟᱜᱤ ᱮ ᱡᱩᱫᱤ ᱠᱚᱭᱚᱜ ᱠᱟᱫ ᱞᱤᱧᱟᱭ ᱟᱹᱞᱤᱧ ᱫᱚ ᱚᱸᱰᱮ ᱠᱷᱚᱱᱟᱜ ᱢᱚᱴᱟᱢᱩᱴᱤ ᱚᱪᱚᱜ ᱠᱟᱱᱟ ᱞᱤᱧ ᱡᱩᱫᱤ ᱠᱚᱭᱚᱜ ᱠᱟᱜ ᱞᱤᱧᱟ ᱟᱹᱞᱤᱧ ᱚᱸᱰᱮ ᱠᱷᱚᱱ ᱞᱤᱧ ᱚᱪᱚᱜᱚᱜ-ᱟ ᱢᱟᱱᱮ ᱩᱱᱟᱹᱜ ᱞᱤᱧ ᱵᱚᱛᱚᱨᱟᱭ ᱦᱮᱸ ᱩᱱᱟᱹᱜ ᱞᱤᱧ ᱵᱚᱛᱚᱨᱟᱭ ᱛᱟᱦᱮᱸᱫ, ᱠᱷᱟᱹᱞᱤ ᱠᱚᱭᱚᱜ ᱛᱮᱜᱮ ᱡᱟᱥᱴᱮ ᱠᱚᱭᱚᱜ ᱟᱹᱞᱤᱧᱟ ᱠᱷᱟᱹᱞᱤ ᱞᱩᱰᱩ ᱞᱩᱰᱩ ᱵᱮᱥ ᱡᱟᱥᱴ ᱠᱚᱭᱚᱜ ᱦᱚᱲ ᱦᱚᱸ ᱵᱟᱠᱚ ᱵᱩᱡᱽ ᱫᱟᱲᱮᱭᱟᱜ-ᱟ ᱡᱮ ᱪᱮᱫ ᱮ ᱪᱤᱠᱟᱹᱭ ᱮᱱᱟᱭ ᱜᱤᱫᱽᱨᱟᱹᱭ᱾ ᱟᱨ ᱩᱱᱟᱹᱜ ᱞᱤᱧ ᱵᱚᱛᱚᱨᱟᱭ ᱛᱟᱦᱮᱸᱫ ᱟᱨ ᱱᱚᱝᱠᱟᱭ ᱫᱟᱫᱟᱞ ᱛᱟᱦᱮᱸᱫ ᱫᱚ ᱪᱮᱫ ᱞᱤᱧ ᱞᱟᱹᱭᱟ
ᱵᱟᱝ ᱜᱚᱢᱠᱮ ᱢᱤᱫᱴᱮᱱ ᱱᱟᱯᱟᱭ ᱠᱟᱛᱷᱟ ᱵᱮᱱ ᱞᱟᱹᱭ ᱠᱮᱫᱟ ᱵᱚᱛᱚᱨ ᱦᱚᱸ ᱟᱭᱳ ᱵᱟᱵᱟ ᱫᱚ ᱱᱤᱦᱟᱹᱛᱤ ᱫᱚᱨᱠᱟᱨ ᱠᱟᱱ ᱜᱮᱭᱟ ᱟᱫᱚ ᱢᱮᱱᱠᱷᱟᱱ ᱵᱚ ᱵᱚᱛᱚᱨ ᱥᱟᱶᱼᱥᱟᱶᱛᱮ ᱡᱮᱢᱚᱱ ᱢᱤᱫᱴᱮᱱ ᱜᱤᱫᱽᱨᱟᱹ ᱥᱩᱫᱷᱩ ᱫᱷᱚᱢᱠᱟᱣ ᱠᱟᱛᱮᱜ ᱜᱮ ᱴᱷᱤᱠ ᱴᱷᱤᱠᱚᱜ ᱟᱥᱮ ᱫᱟᱞ ᱠᱟᱛᱮ ᱜᱮ ᱴᱷᱤᱠᱚᱜ-ᱟ ᱚᱱᱠᱟ ᱫᱚ ᱵᱟᱝ ᱠᱟᱱᱟ ᱜᱚᱝᱠᱮ ᱦᱮᱸ ᱥᱮ ᱵᱟᱝ? ᱟᱰᱤ ᱫᱩᱞᱟᱹᱲ ᱦᱚᱸ ᱱᱤᱦᱟᱹᱛ ᱫᱚᱨᱠᱟᱨ ᱠᱟᱱ ᱜᱮᱭᱟ ᱪᱚ ᱪᱮᱨᱮᱪ ᱦᱚᱸ ᱫᱚᱨᱠᱟᱨ ᱠᱟᱱ ᱜᱮᱭᱟ ᱦᱩᱰᱤᱧ ᱜᱤᱫᱽᱨᱟᱹ ᱛᱚ ᱦᱚᱲ ᱛᱚ,
ᱟᱹᱞᱤᱧ ᱫᱚ ᱪᱚᱜ ᱪᱮᱨᱮᱡ ᱢᱚᱜ ᱪᱮᱨᱮᱡ ᱥᱤᱥᱴᱮᱢ ᱫᱚ ᱵᱟᱝ ᱟᱹᱞᱤᱧ ᱤᱡ ᱟᱹᱞᱤᱧ ᱤᱡ ᱟᱯᱟᱛ ᱫᱚ ᱜᱟᱡᱮ ᱨᱟᱹᱜᱤ ᱛᱟᱦᱮᱸ ᱠᱟᱱᱟ ᱪᱮᱫ ᱞᱤᱧ ᱢᱮᱛᱟᱜ-ᱟ ᱫᱟᱞ ᱠᱷᱟᱱᱮ ᱫᱟᱞ ᱜᱚᱡ, ᱚᱱᱮ ᱚᱝᱠᱟ ᱫᱟᱫᱟᱞ ᱛᱟᱦᱮᱸ ᱟ ᱢᱟᱱᱮ ᱟᱹᱰᱤ ᱨᱟᱹᱜᱤ ᱢᱟᱱᱮ ᱪᱮᱫ ᱞᱤᱧ ᱞᱟᱹᱭ ᱛᱟᱦᱮᱸᱫ ᱢᱟᱱᱮ ᱡᱟᱦᱟᱸᱱᱟᱜ ᱠᱟᱹᱢᱤ ᱞᱟᱦᱟᱨᱮ ᱢᱚᱬᱮ ᱫᱚᱥ ᱵᱟᱨ ᱜᱟᱱ ᱵᱤᱱ ᱪᱤᱱᱛᱟᱹ ᱩᱛᱟᱹᱨᱟ ᱢᱮᱛᱟᱵᱤᱱ ᱠᱟᱹᱱᱤᱧ᱾
ᱟᱪᱪᱷᱟ ᱢᱟᱱᱮ ᱦᱳᱭᱛᱳ ᱟᱪᱪᱷᱟ ᱪᱷᱟ ᱦᱳᱭ ᱫᱚ ᱜᱟᱹᱞᱛᱤ ᱛᱮᱱᱟᱜ ᱵᱮᱱ ᱜᱟᱹᱞᱛᱤ ᱨᱮᱦᱚᱸ ᱢᱮᱱᱠᱷᱟᱱ ᱚᱲᱟᱜ ᱪᱤᱠᱟᱹᱛᱮᱵᱮᱱ ᱵᱚᱞᱚᱜᱼᱟ? ᱚᱱᱟ ᱵᱮᱱ ᱟᱨᱚ ᱵᱮᱱ ᱩᱭᱦᱟᱹᱨᱟ?
ᱟᱨ ᱟᱨ ᱟᱨ ᱟᱹᱞᱤᱧ ᱫᱚ ᱟᱨ ᱵᱮᱥᱤ ᱡᱷᱟᱹᱞ ᱠᱷᱮᱞ ᱵᱟᱠᱚ ᱪᱟᱞᱟᱣ ᱦᱚᱪᱚᱣᱟ ᱞᱤᱧ ᱛᱟᱦᱮᱸᱫ᱾ ᱢᱟᱱᱮ ᱢᱳᱴᱟᱢᱴᱤ ᱮᱠᱥᱚ ᱢᱤᱴᱟᱨ ᱵᱷᱤᱛᱤᱨ ᱨᱮ ᱮᱠᱥᱚ ᱵᱚᱲᱚ ᱡᱳᱨ ᱫᱩᱥᱚ ᱚᱱᱟ ᱠᱚᱨᱮ ᱜᱮ ᱵᱤᱥᱤ ᱡᱷᱟᱹᱞ ᱦᱚᱸ ᱵᱟᱝ ᱢᱚᱴᱟᱢᱩᱴᱤ ᱩᱱᱟᱹᱜ ᱠᱚᱞᱤᱧ ᱢᱟᱨᱟᱝ ᱢᱟᱨᱟᱝ ᱜᱚᱫ ᱞᱮᱱ ᱨᱮᱦᱚᱸ ᱢᱚᱴᱟᱢᱩᱴᱤ ᱯᱷᱟᱭᱤᱵᱽ ᱥᱤᱠᱥ ᱠᱚᱨᱮ ᱞᱤᱧ ᱯᱟᱲᱦᱟᱣ ᱞᱮᱱ ᱨᱮᱦᱚᱸ ᱡᱷᱟᱹᱞ ᱫᱚ ᱵᱟᱹᱞᱤᱧ ᱪᱟᱞᱟᱜᱼᱟ ᱠᱳᱱᱳ ᱡᱤᱵᱚᱱ ᱟᱨ ᱟᱨ ᱪᱟᱞᱟᱣ ᱦᱚᱸᱞᱤᱧ ᱵᱚᱛᱚᱨᱚᱜᱼᱟ, ᱡᱚᱠᱷᱚᱱ ᱠᱚ ᱦᱚᱦᱚ ᱠᱟᱫᱟ ᱤᱧ ᱵᱟ ᱢᱤᱫ ᱫᱷᱟᱣ ᱦᱚᱦᱚ ᱛᱮ ᱦᱮᱡ ᱦᱩᱭᱩᱜᱼᱟ ᱢᱤᱫ ᱫᱷᱟᱣ ᱡᱟᱦᱟᱸ ᱨᱮᱜᱮᱢ ᱛᱟᱦᱮᱸᱱᱟ ᱢᱤᱫ ᱫᱷᱟᱣ ᱦᱚᱦᱚ ᱛᱮ ᱦᱮᱡ ᱦᱩᱭᱩᱜᱼᱟ ᱛᱟᱢᱟ ᱢᱚᱴᱟᱢᱩᱴᱤ᱾
ᱵᱟᱝ ᱜᱚᱝᱠᱮ ᱱᱤᱭᱟᱹ ᱠᱚ ᱱᱤᱦᱟᱹᱛᱤ ᱴᱷᱤᱠ ᱜᱮᱛᱟ ᱵᱚᱱᱟ ᱱᱚᱜ-ᱚ ᱱᱚᱝᱠᱟ ᱜᱮ ᱡᱩᱫᱤ ᱟᱵᱚ ᱡᱩᱫᱤ ᱥᱟᱱᱟᱢ ᱦᱚᱲ ᱨᱮᱱ ᱜᱟᱨᱡᱮᱱ ᱥᱮ ᱟᱭᱳᱼᱵᱟᱵᱟ ᱡᱩᱫᱤ ᱮᱸ ᱢᱮᱱᱫᱚ ᱜᱤᱫᱽᱨᱟᱹ ᱠᱚ ᱪᱮᱛᱟᱱ ᱨᱮ ᱥᱮ ᱟᱵᱚ ᱪᱮᱛᱟᱱ ᱨᱮ ᱡᱩᱫᱤ ᱢᱮᱱᱫᱚ ᱠᱟᱹᱴᱤᱡ ᱢᱟᱱᱮ ᱢᱩᱨᱩᱠ ᱠᱟᱛᱮᱫ ᱨᱮ ᱡᱩᱫᱤ ᱮ ᱠᱟᱹᱴᱤᱡ ᱠᱚ ᱫᱷᱮᱭᱟᱱ ᱟᱵᱚᱱᱟ ᱥᱮ ᱠᱚ ᱠᱟᱹᱴᱤᱡ ᱠᱚ ᱞᱚᱠᱠᱷᱳ ᱵᱚᱱᱟ ᱛᱟᱦᱞᱮ ᱟᱵᱚᱣᱟᱜ ᱢᱤᱫᱴᱮᱱ ᱢᱮᱱᱫᱚ ᱰᱟᱦᱟᱨ ᱢᱤᱫᱴᱮᱱ ᱱᱟᱯᱟᱭ ᱵᱚᱱ ᱵᱟᱪᱷᱟᱣ ᱧᱟᱢ ᱫᱟᱲᱮᱭᱟᱜ-ᱟ ᱰᱟᱦᱟᱨ ᱛᱚ ᱜᱚᱝᱠᱮ ᱟᱹᱰᱤ ᱜᱚᱴᱟᱝ ᱛᱟᱦᱮᱱᱟ ᱦᱮᱸ ᱥᱮ ᱵᱟᱝ?
ᱦᱮᱸ ᱦᱮᱸ ᱦᱮᱸ᱾
ᱢᱤᱫᱴᱮᱱ ᱱᱟᱯᱟᱭ ᱰᱟᱦᱟᱨ ᱨᱮ ᱮᱸᱫ ᱵᱚᱱ ᱪᱟᱪᱳ ᱨᱟᱠᱟᱵ ᱫᱟᱲᱮᱭᱟᱜᱼᱟ ᱾ ᱟᱫᱚ ᱟᱹᱞᱤᱧ ᱫᱚ ᱱᱟᱦᱟᱸᱜ ᱜᱚᱢᱠᱮ ᱢᱮᱱᱫᱚ ᱮᱸᱱ ᱵᱟᱭᱨᱮ ᱠᱚᱨᱮᱫ ᱜᱮ ᱤᱛᱩᱱ ᱟᱥᱲᱟ ᱠᱚᱨᱮ ᱜᱮ ᱦᱳᱭᱛᱳ ᱛᱟᱦᱮᱸ ᱵᱟᱲᱟ ᱠᱟᱛᱮᱫ ᱜᱮ ᱚᱞ ᱯᱟᱲᱦᱟᱣ ᱦᱩᱭ ᱠᱟᱱᱟ ᱾
ᱟᱪᱪᱷᱟ ᱟᱪᱪᱷᱟ, ᱟᱹᱞᱤᱧ ᱫᱚ ᱦᱟᱸᱜ ᱟᱫᱚ ᱟᱫᱚ ᱱᱮᱛᱟᱨ ᱫᱚ ᱦᱟᱸᱜ ᱟᱞᱮ ᱟᱹᱞᱤᱧ ᱫᱚ ᱦᱟᱸᱜ ᱫᱚ ᱦᱟᱸᱜ ᱟᱹᱞᱤᱧ ᱫᱚ ᱚᱱᱟ ᱞᱤᱧ ᱪᱤᱱᱛᱟᱹᱭᱟ ᱱᱤᱛᱚᱜ ᱢᱟᱨᱟᱝ ᱠᱟᱛᱮᱜ ᱡᱮ ᱟᱹᱞᱤᱧ ᱤᱡ ᱟᱯᱟᱛ ᱮ ᱛᱟᱦᱮᱸ ᱠᱟᱱ ᱛᱟᱞᱮᱭᱟ ᱥᱮ ᱟᱹᱞᱤᱧ ᱤᱡ ᱟᱯᱟᱛ ᱱᱤᱛᱚᱜ ᱵᱟᱹᱱᱩᱜ ᱮᱭᱟ ᱛᱚ ᱵᱟᱵᱟᱭ ᱛᱟᱦᱮᱸ ᱠᱟᱱᱛᱮ ᱩᱱᱟᱹᱜ ᱢᱟᱱᱮ ᱱᱚᱝᱠᱟ ᱢᱟᱱᱮ ᱵᱷᱟᱜᱮ ᱥᱮ ᱱᱚᱝᱠᱟ ᱵᱟᱹᱲᱤᱡ ᱵᱟᱹᱲᱤᱡ ᱡᱤᱱᱤᱥ ᱵᱟᱹᱞᱤᱧ ᱠᱟᱹᱢᱤᱭᱟ ᱱᱤᱛᱚᱜ ᱦᱚᱸ ᱾ ᱢᱟᱱᱮ ᱟᱫᱚ ᱵᱟᱹᱲᱤᱡ ᱠᱟᱛᱮ ᱞᱤᱧ ᱩᱭᱦᱟᱹᱨ ᱵᱟᱲᱟᱭᱟ ᱡᱮ ᱨᱟᱹᱜᱤ ᱫᱚ ᱵᱷᱟᱜᱮᱭᱟ ᱮᱠᱪᱩᱭᱮᱞᱤ ᱾ ᱨᱟᱹᱜᱤ ᱛᱟᱦᱮᱸ ᱞᱮᱱ ᱠᱷᱟᱱ ᱜᱮ ᱜᱤᱫᱽᱨᱟᱹ ᱫᱚ ᱠᱤᱪᱷᱩ ᱦᱳᱞᱳ ᱵᱷᱟᱜᱮ ᱛᱟᱦᱮᱸᱱᱟ ᱜᱤᱫᱽᱨᱟᱹ ᱴᱟᱜ ᱦᱮᱸᱥᱮ?
ᱦᱳᱭ ᱱᱟᱯᱟᱭ ᱰᱟᱦᱟᱨ ᱨᱮ ᱢᱤᱫ ᱴᱮᱱ ᱡᱟ
ᱯᱟᱲᱦᱟᱣ ᱟᱫᱚ ᱱᱤᱛᱚᱜ ᱦᱚᱸ ᱚᱵᱚᱥᱥᱳᱭ ᱜᱟᱛᱮ ᱜᱤᱫᱽᱨᱟᱹ ᱥᱟᱞᱟᱜ ᱞᱤᱧ ᱜᱟᱛᱮ ᱵᱲᱟᱲᱜ ᱜᱮ ᱨᱮᱦᱚᱸ ᱟᱫᱚ ᱱᱤᱛᱜ ᱫᱚ ᱵᱩᱡᱷᱟᱹᱣ ᱵᱟᱲᱟ ᱦᱩᱭ ᱱᱟ ᱛᱚ ᱟᱹᱰᱤ ᱟᱢᱫᱟ ᱱᱤᱛᱚᱜ ᱫᱚ ᱟᱹᱰᱤ ᱫᱤᱱ ᱠᱷᱚᱱᱟᱜ ᱜᱮ ᱞᱤᱧ ᱜᱟᱛᱮᱜᱼᱟ ᱵᱟᱹᱲᱤᱡ ᱜᱤᱫᱽᱨᱟᱹ ᱥᱟᱞᱟᱜ ᱢᱮᱱᱠᱷᱟᱱ ᱟᱹᱞᱤᱧᱟᱜ ᱫᱚᱼᱼ ᱵᱩᱡᱷᱟᱹᱣ ᱢᱮᱱᱟᱜᱼᱟ ᱛᱚ ᱟᱫᱚ ᱛᱟᱦᱞᱮ ᱚᱝᱠᱟ ᱦᱟᱸᱰᱤ ᱯᱟᱹᱣᱨᱟᱹ ᱠᱚᱫᱚ ᱧᱩ ᱫᱚ ᱵᱟᱝ ᱦᱩᱭᱩᱜ ᱜᱮᱭᱟ, ᱟᱫᱚ
ᱟᱪᱷᱟ
ᱡᱟ ᱩᱰᱟᱹᱝ ᱵᱩᱡᱷᱟᱹᱣ ᱵᱟᱲᱟ ᱦᱩᱭ ᱠᱟᱱᱟ ᱟᱫᱚ ᱜᱤᱫᱽᱨᱟᱹ ᱠᱚᱨᱮ ᱫᱚ ᱦᱟᱸᱜ ᱚᱝᱠᱟ ᱫᱚ ᱵᱟᱹᱞᱤᱧ ᱯᱟᱲᱦᱟᱣ ᱠᱟᱱᱟ, ᱢᱚᱴᱟᱢᱩᱴᱤ ᱦᱟᱸᱜ ᱠᱷᱟᱹᱞᱤ ᱥᱤᱠᱥ ᱥᱤ ᱥᱤ ᱜᱮ ᱧᱟᱢ ᱵᱟᱲᱟ ᱦᱩᱭ ᱠᱟᱱᱟ ᱟᱫᱚ ᱱᱮᱛᱟᱨ ᱫᱚ ᱱᱮᱛᱟᱨ ᱫᱚ ᱡᱚᱛᱚᱼᱼ ᱞᱤᱧ ᱵᱩᱡᱷᱟᱹᱣ ᱤᱫᱤᱜ ᱠᱟᱱᱟ ᱥᱤᱠᱠᱷᱟ ᱛᱮᱞᱤᱧ ᱥᱤᱠᱠᱷᱟ ᱤᱫᱤᱜ ᱠᱟᱱᱟ ᱦᱮᱸᱥᱮ ᱯᱟᱲᱦᱟᱣ ᱛᱮ ᱛᱟᱦᱞᱮ ᱩᱱᱟᱹᱜ ᱜᱮ ᱟᱫᱚᱼᱼ ᱯᱟᱲᱦᱟᱭ ᱥᱟᱱᱟᱭᱮᱫ ᱞᱤᱧᱟᱹ ᱟᱹᱞᱤᱧ ᱦᱚᱸ ᱟᱨᱠᱤ᱾
ᱦᱳᱭ ᱜᱚᱝᱠᱮ ᱦᱳᱭ ᱟᱨ ᱛᱟᱯᱚᱨᱮ ᱟᱵᱚᱣᱟᱜᱼᱼ ᱮᱸ ᱜᱚᱢᱠᱮ ᱵᱳᱭᱮ ᱥᱟᱶ ᱥᱟᱶᱛᱮ ᱢᱮᱱ ᱫᱚ ᱩᱢᱮᱨ ᱥᱟᱶ ᱥᱟᱶᱛᱮ ᱟᱵᱚᱣᱟᱜ ᱥᱟᱱᱟᱢᱟᱜ ᱡᱤᱱᱤᱥᱼᱼ ᱜᱮ ᱢᱤᱫᱴᱮᱱ ᱵᱩᱡᱽ ᱡᱤᱱᱤᱥ ᱦᱚᱸ ᱦᱤᱡᱩᱜᱼᱟ ᱦᱮᱸ ᱥᱮ ᱵᱟᱝ ᱱᱚᱜᱼᱚᱱᱟ ᱠᱚᱦᱚᱸ ᱱᱚᱝᱠᱟᱼᱼ ᱚᱠᱟ ᱱᱟᱯᱟᱭ ᱚᱠᱟ ᱵᱟᱹᱲᱤᱡ ᱱᱤᱭᱟᱹ ᱠᱚᱦᱚᱸ ᱵᱚᱱ ᱵᱩᱡᱽ ᱫᱟᱨᱟᱢ ᱧᱚᱜᱟ ᱦᱮᱸ ᱥᱮ ᱵᱟᱝ?
ᱦᱮᱸ ᱦᱮᱸ ᱛᱟᱨᱯᱚᱨᱮᱼᱼ ᱱᱤᱛᱚᱜ ᱵᱚᱭᱚᱥ ᱠᱚᱦᱚᱸ ᱵᱟᱹᱲᱛᱤᱜ ᱠᱟᱱᱟ ᱱᱤᱛᱚᱜ ᱫᱚ ᱟᱨᱚ ᱪᱟᱹᱠᱨᱤ ᱠᱚᱦᱚᱸ ᱯᱟᱸᱡᱟ ᱦᱩᱭᱩᱜ ᱠᱟᱱᱟ ᱪᱟᱹᱠᱨᱤ ᱠᱚ ᱧᱟᱢ ᱞᱟᱹᱜᱤᱫ ᱾ ᱦᱟᱱᱟ ᱱᱟᱣᱟ ᱯᱟᱲᱦᱟᱣ ᱵᱟᱲᱟ ᱦᱩᱭᱩᱜ ᱠᱟᱱᱟ ᱟᱫᱚ ᱛᱟᱯᱚᱨᱮᱼᱼ ᱛᱟᱨᱯᱚᱨᱮ ᱵᱚᱭᱮᱥ ᱠᱚ ᱠᱚ ᱦᱩᱭ ᱤᱫᱤ ᱞᱮᱱ ᱠᱷᱟᱱ ᱟᱨ ᱠᱤᱪᱷᱩ ᱫᱤᱱ ᱠᱷᱟᱱ ᱜᱮ ᱵᱟᱯᱞᱟ ᱦᱩᱭᱩᱜᱼᱟ ᱾ ᱛᱚ ᱚᱱᱟ ᱪᱟᱹᱠᱨᱤ ᱵᱟᱝ ᱛᱟᱦᱮᱸ ᱞᱮᱱ ᱠᱷᱟᱱ ᱢᱟ ᱵᱟᱯᱞᱟ ᱢᱟ ᱵᱟᱝ ᱜᱟᱱᱚᱜ ᱠᱟᱱᱟ ᱦᱮᱸ ᱥᱮ ᱾
ᱦᱳᱭ ᱜᱚᱝᱠᱮ ᱱᱤᱛᱚᱜ ᱢᱟ ᱟᱨᱚ ᱫᱚᱢᱮ ᱮᱴᱠᱮ ᱴᱚᱬᱮᱸ ᱛᱚ ᱟᱵᱚᱣᱟᱜ ᱜᱷᱟᱨᱚᱸᱡᱽ ᱥᱮ ᱟᱵᱚᱣᱟᱜ ᱥᱚᱝᱥᱟᱨ ᱠᱚᱨᱮ ᱡᱟᱦᱟᱸ ᱧᱮᱞᱚᱜ ᱠᱟᱱᱟ ᱾
ᱦᱩᱸ
ᱥᱮ ᱟᱵᱚᱣᱟᱜ ᱥᱟᱱᱛᱟᱲ ᱥᱚᱢᱟᱡᱽ ᱨᱮ ᱡᱟᱦᱟᱸ ᱧᱮᱞᱚᱜ ᱠᱟᱱᱟ ᱟᱨ ᱪᱮᱫᱼᱼ
ᱦᱩᱸ
ᱦᱳᱭ ᱟᱨ ᱚᱱᱮ ᱚᱱᱠᱟ ᱜᱚᱢᱠᱮ ᱢᱮᱱᱫᱚ ᱡᱮᱢᱚᱱᱼᱼ ᱥᱟᱱᱟᱢ ᱦᱚᱲᱜᱮ ᱡᱩᱫᱤ ᱟᱵᱮᱱ ᱥᱮ ᱟᱹᱞᱤᱧ ᱞᱮᱠᱟ ᱡᱩᱫᱤ ᱠᱚ ᱪᱤᱱᱛᱟᱹ ᱵᱷᱟᱵᱱᱟ ᱠᱮᱭᱟ ᱵᱚᱱ ᱥᱟᱱᱟᱢ ᱦᱚᱲᱜᱮ ᱛᱟᱦᱚᱞᱮ ᱢᱤᱫᱴᱤᱱᱼᱼ ᱥᱟᱱᱟᱢ ᱦᱚᱲᱜᱮ ᱢᱤᱫᱴᱮᱱ ᱞᱟᱭᱤᱱ ᱨᱮᱵᱚᱱ ᱛᱟᱦᱮᱸ ᱠᱚᱜ ᱥᱮ ᱢᱤᱫᱴᱮᱱ ᱱᱟᱯᱼᱼ ᱱᱟᱯᱟᱭ ᱰᱟᱭᱜᱟ ᱱᱟᱯᱟᱭ ᱰᱟᱦᱟᱨ ᱨᱮ ᱢᱤᱫᱴᱮᱱ ᱛᱟᱲᱟᱢ ᱨᱮᱱᱟᱜ ᱥᱟᱱᱟᱢ ᱦᱚᱲ ᱜᱮ ᱵᱚᱱ ᱨᱤᱠᱟᱹ ᱠᱮᱭᱟ ᱦᱮᱸ ᱥᱮ ᱵᱟᱝ ᱾
ᱦᱮᱸ ᱦᱮᱸ ᱟᱨ ᱢᱤᱫᱴᱟᱝ ᱞᱤᱧ ᱪᱤᱱᱛᱟᱹᱭᱟ ᱟᱹᱞᱤᱧ ᱱᱚᱣᱟ ᱠᱟᱛᱷᱟ ᱫᱚ ᱱᱚᱣᱟ ᱦᱩᱭᱩᱜ ᱠᱟᱱᱟᱼᱼ ᱡᱷᱚᱛᱚ ᱢᱟᱹᱱᱢᱤ ᱫᱚ ᱡᱩᱫᱤ ᱥᱚᱢᱟᱱ ᱵᱚᱱ ᱛᱟᱦᱮᱸᱱᱟ ᱚᱱᱟ ᱦᱚᱸ ᱵᱟᱝ ᱜᱟᱱᱚᱜᱼᱟ ᱾ ᱠᱤᱪᱷᱩ ᱫᱚ ᱵᱟᱹᱲᱤᱡ ᱦᱚᱸ ᱛᱟᱦᱮᱸ ᱫᱚᱨᱠᱟᱨ ᱟᱨ ᱠᱤᱪᱷᱩ ᱦᱚ ᱠᱷᱟᱨᱟᱯ ᱠᱤᱪᱷᱩ ᱵᱷᱟᱜᱤ ᱦᱚᱲ ᱮᱸᱰᱮᱠᱷᱟᱱ ᱫᱩᱱᱭᱟᱹᱭ ᱪᱟᱞᱟᱜᱼᱟ ᱾ ᱡᱮᱢᱚᱱ ᱥᱟᱯᱳᱡ ᱡᱩᱫᱤ ᱟᱵᱚ ᱡᱩᱫᱤ ᱡᱷᱚᱛᱚ ᱦᱚᱲ ᱜᱮ ᱡᱩᱫᱤ ᱠᱤᱥᱟᱹᱬ ᱵᱚᱱ ᱛᱟᱦᱮᱸ ᱠᱚᱜᱼᱟ ᱦᱮᱸ ᱥᱮᱼᱼ ᱥᱟᱱᱟᱢ ᱦᱚᱲ ᱜᱮ ᱚᱠᱚᱭ ᱪᱟᱥ ᱠᱮᱭᱟ ᱚᱠᱚᱭ ᱪᱟᱥᱟ ᱟᱨ ᱵᱟᱭ ᱪᱟᱥ ᱞᱮᱠᱷᱟᱱᱼᱼ ᱪᱤᱠᱟᱹ ᱛᱮᱵᱚᱱ ᱡᱚᱢᱟ ᱛᱟᱦᱞᱮ ᱚᱱᱟ ᱠᱷᱟᱹᱛᱤᱨ ᱨᱮᱸᱜᱮᱡ ᱦᱚᱸ ᱦᱚᱲ ᱦᱚᱸ ᱫᱚᱨᱠᱟᱨ ᱠᱤᱟᱹᱬ ᱦᱚᱸ ᱫᱚᱨᱠᱟᱨ ᱫᱚᱨᱠᱟᱨ ᱾
ᱦᱮᱸ ᱟᱨ ᱜᱚᱝᱠᱮ ᱵᱩᱜᱤ ᱵᱟᱹᱲᱤᱡ ᱢᱮᱱᱟᱜ ᱛᱮ ᱵᱩᱜᱤᱭᱟᱜ ᱵᱚᱱ ᱛᱩᱱᱩᱢ ᱫᱟᱲᱮᱭᱟᱜᱼᱟ ᱟᱨᱼᱼ ᱵᱟᱹᱲᱤᱡ ᱢᱮᱱᱟᱜ ᱛᱮ ᱵᱟᱹᱲᱤᱡ ᱟᱜ ᱵᱚᱱ ᱛᱩᱱᱩᱢ ᱫᱟᱲᱮᱭᱟᱜ ᱠᱟᱱᱟ ᱾
ᱮᱠᱫᱚᱢ ᱴᱷᱤᱠ ᱮᱠᱫᱚᱢ᱾
ᱦᱳᱭ ᱟᱨ ᱡᱩᱫᱤ ᱢᱤᱫᱴᱮᱱ ᱜᱮ ᱵᱩᱜᱤ ᱛᱮᱫ ᱜᱮ ᱡᱩᱫᱤ ᱛᱟᱦᱮᱸ ᱠᱚᱜᱼᱟ ᱛᱟᱦᱚᱞᱮ ᱜᱚᱢᱠᱮ ᱵᱟᱹᱲᱤᱡ ᱫᱚ ᱦᱳᱭᱛᱳ ᱛᱤᱥ ᱵᱟᱵᱚᱱ ᱴᱷᱤᱠᱟᱹ ᱫᱟᱲᱮᱭᱟᱜ ᱠᱮᱭᱟ ᱾
ᱮᱠᱫᱚᱢ ᱵᱟᱝ ᱮᱫᱚᱢ ᱵᱟᱝ᱾
ᱦᱳᱭ᱾
ᱚᱱᱟ ᱠᱷᱟᱹᱛᱤᱨ ᱪᱟᱸᱫ ᱵᱚᱸᱜᱟ ᱵᱟᱹᱲᱤᱡ ᱦᱚᱲ ᱦᱚᱸ ᱚᱱᱟᱼᱼ ᱟᱫᱚ ᱵᱩᱡᱷᱟᱹᱣ ᱩᱯᱟᱨᱮᱭ ᱱᱤᱨᱵᱷᱚᱨ ᱠᱟᱫᱟᱭ ᱚᱠᱚᱭ ᱜᱤᱫᱽᱨᱟᱹ ᱚᱠᱚᱭ ᱵᱩᱡᱷᱟᱹᱜᱼᱟ ᱟᱭ ᱩᱱᱤᱜᱮ ᱵᱷᱟᱹᱜᱤ ᱦᱚᱲᱮ ᱵᱮᱱᱟᱜᱼᱟ᱾ ᱥᱮ ᱱᱚᱝᱠᱟᱱ ᱱᱚᱝᱠᱟᱱ ᱟᱹᱠᱤᱞᱟ ᱦᱚᱲ ᱥᱟᱶᱛᱮ᱾ ᱟᱹᱞᱤᱧ ᱫᱚ ᱱᱚᱣᱟ ᱞᱤᱧ ᱢᱚᱱᱮᱭᱟ ᱡᱮ ᱚᱞᱚᱜ ᱯᱟᱲᱦᱟᱣ ᱰᱟᱦᱟᱨ ᱫᱚ ᱢᱟᱱᱮ ᱟᱞᱮᱭᱟᱜ ᱤᱥᱠᱩᱞᱼᱼ ᱡᱟᱦᱟᱸ ᱞᱟᱦᱟ ᱛᱮᱞᱤᱧ ᱯᱟᱲᱦᱟᱜ ᱛᱟᱦᱮᱸᱫ ᱟᱹᱰᱤ ᱫᱤᱱ ᱨᱮ ᱞᱤᱧ ᱤᱥᱠᱩᱞ ᱫᱚᱞᱤᱧ ᱢᱟᱱᱮ ᱯᱟᱨᱚᱢ ᱟᱹᱜᱩ ᱟᱠᱟᱫᱟ᱾